ᱦᱮᱞᱳ᱾
ᱦᱮᱸ ᱡᱚᱦᱟᱨ ᱜᱮ ᱦᱩᱸ, ᱦᱩᱸ ᱥᱟᱹᱜᱩᱱ ᱥᱮᱛᱟᱜ᱾
ᱨᱚᱲ ᱠᱚ ᱴᱷᱤᱠ ᱥᱟᱹᱦᱤᱡ ᱟᱸᱡᱚᱢᱚᱜ ᱠᱟᱱᱟ ᱛᱚ?
ᱦᱮᱸ ᱦᱮᱸ ᱟᱸᱡᱚᱢᱚᱜ ᱠᱟᱱᱟ, ᱟᱹᱵᱤᱱ?
ᱦᱮᱸ ᱟᱹᱞᱤᱧ ᱴᱷᱤᱠ ᱜᱮ ᱟᱸᱡᱚᱢ ᱞᱤᱧ ᱧᱟᱢᱮᱫᱼᱟ᱾
ᱚᱸ ᱪᱮᱫ ᱠᱚᱵᱮᱱ ᱪᱮᱠᱟᱭᱮᱫᱟ?
ᱦᱳᱭ ᱱᱤᱛᱳᱜ ᱫᱩᱲᱩᱵ ᱟᱠᱟᱱ ᱜᱮᱭᱟᱞᱤᱧ᱾
ᱟᱹᱞᱤᱧ ᱦᱚᱸ ᱚᱱᱠᱟ ᱜᱮ ᱠᱟᱹᱴᱤᱡ ᱥᱴᱟᱰᱤ ᱠᱚ ᱦᱩᱭᱩᱜ ᱠᱟᱱ ᱛᱟᱦᱮᱸᱱ ᱚᱱᱟ ᱯᱚᱨᱮᱜᱮ ᱟᱫᱚ ᱠᱟᱹᱴᱤᱡ ᱯᱷᱟᱠᱟ ᱴᱟᱭᱤᱢ ᱠᱚ ᱧᱟᱢ ᱠᱟᱱᱟ ᱠᱟᱹᱴᱤᱡ ᱛᱟᱦᱞᱮ ᱜᱟᱞᱢᱟᱨᱟᱣ ᱦᱩᱭ ᱞᱮᱱ ᱜᱮ᱾
ᱚᱸ᱾
ᱨᱚᱯᱚᱲ ᱦᱩᱭᱩᱜ -ᱟ ᱢᱟᱡᱟᱱᱜᱮ
ᱛᱟᱦᱚᱞᱮ ᱟᱵᱮᱱ ᱦᱮᱸ ᱟᱹᱞᱤᱧ ᱫᱚ ᱢᱚᱡᱽ ᱵᱟᱲᱟ ᱜᱮ ᱟᱹᱵᱤᱱ ᱜᱮ ᱪᱮᱫ ᱞᱮᱠᱟ?
ᱦᱩᱸ ᱟᱹᱞᱤᱧ ᱦᱚᱸ ᱵᱮᱥ ᱜᱮ ᱢᱮᱱᱟᱜ ᱞᱤᱧᱟ᱾
ᱚ ᱛᱟᱦᱚᱞᱮ ᱠᱟᱛᱷᱟ ᱞᱤᱧ ᱞᱟᱹᱭᱮᱜᱼᱟ ᱟᱹᱵᱤᱱ ᱫᱚ ᱚᱠᱟ ᱯᱚᱱᱚᱛ ᱠᱷᱚᱱ ᱵᱤᱱ ᱞᱟᱹᱭᱮᱫᱼᱟ?
ᱯᱚᱱᱚᱛ ᱠᱷᱚᱱᱟᱜ ᱱᱤᱭᱟᱹ ᱛᱮᱫᱚ ᱜᱚᱞᱯᱚ ᱜᱟᱱᱚᱜ ᱛᱮ ᱚᱱᱟ ᱯᱚᱱᱚᱛ ᱠᱚ?
ᱢᱟᱱᱮ ᱵᱮᱯᱟᱨ ᱢᱟᱱᱮ ᱡᱩᱫᱤ ᱞᱟᱹᱭᱟᱵᱮᱱ ᱱᱚᱣᱟ ᱥᱮ ᱱᱚᱸᱰᱮ ᱠᱷᱚᱱ ᱛᱟᱦᱚᱞᱮ ᱠᱷᱟᱱ ᱫᱚ ᱚᱱᱟ ᱚᱱᱟ ᱦᱤᱥᱟᱹᱵ ᱛᱮ ᱠᱟᱛᱷᱟ ᱪᱟᱞᱟᱜ ᱜᱮᱭᱟ᱾ ᱚ ᱛᱟᱦᱚᱞᱮ ᱵᱮᱝᱜᱚᱞ ᱯᱚᱱᱚᱛ ᱟᱹᱞᱤᱧ ᱦᱚᱸ ᱵᱮᱝᱜᱚᱞ ᱯᱚᱱᱚᱛ ᱜᱮ᱾
ᱛᱟᱦᱚᱞᱮ ᱚᱠᱟ ᱥᱟᱛᱟᱢ ᱤᱫᱤ ᱠᱟᱛᱮᱫ ᱞᱟᱝ ᱠᱟᱛᱷᱟᱜ-ᱟ?
ᱩᱸ ᱟᱹᱵᱤᱱ ᱜᱮ ᱞᱟᱹᱭ ᱵᱤᱱ᱾
ᱛᱟᱦᱚᱞᱮ, ᱚᱞ ᱪᱤᱠᱤ, ᱪᱮᱫ ᱞᱮᱠᱟ? ᱠᱟᱛᱮᱫ ᱵᱚᱱ, ᱯᱟᱥᱱᱟᱣᱟ ᱾
ᱟᱹᱞᱤᱧ ᱫᱚ, ᱚᱞᱪᱤᱠᱤ ᱫᱚ, ᱵᱟᱝᱞᱤᱧ ᱯᱟᱲᱦᱟᱣ ᱟᱠᱟᱱᱟ ᱾ ᱟᱫᱚ, ᱯᱟᱥᱱᱟᱣ ᱟᱵᱚ ᱪᱮᱫ ᱞᱮᱠᱟ? ᱠᱟᱛᱮᱫ, ᱚᱱᱟ ᱫᱚ ᱴᱷᱤᱠ, ᱴᱷᱟᱠ ᱵᱟᱝᱞᱤᱧ ᱞᱟᱹᱭ, ᱫᱟᱲᱮᱭᱟᱜᱼᱟ ᱾ ᱳᱭ ᱟᱨᱠᱤ ᱡᱚᱛ ᱴᱩᱠᱩ ᱞᱤᱧ ᱵᱟᱰᱟᱭᱟ ᱾ ᱟᱞᱮ, ᱥᱮᱫ ᱫᱚ, ᱱᱚᱝᱠᱟ ᱾ ᱤᱭᱟᱹ, ᱟᱛᱳ ᱚᱲᱟᱜ ᱠᱚᱨᱮ ᱜᱮ ᱾
ᱦᱳᱭ ᱾
ᱤᱥᱠᱩᱞ ᱠᱚᱫᱚ, ᱵᱟᱹᱱᱩᱜ ᱟᱠᱟᱫᱟ ᱾ ᱛᱚ, ᱟᱛᱳ ᱚᱲᱟᱜ ᱠᱚᱨᱮ ᱜᱮ, ᱯᱨᱚᱛᱤᱠ ᱨᱚᱵᱤᱵᱟᱨ ᱠᱚᱫᱚ ᱾ ᱛᱚ, ᱢᱟᱪᱮᱫ ᱠᱚᱠᱚ, ᱦᱤᱡᱩᱜ ᱜᱮᱭᱟ ᱠᱚ, ᱵᱟᱭᱨᱮ ᱠᱷᱚᱱ ᱾ ᱩᱱᱠᱩ ᱜᱮ, ᱯᱨᱚᱛᱤ ᱨᱚᱵᱤᱵᱟᱨ, ᱨᱚᱵᱤᱵᱟᱨ ᱠᱚ, ᱯᱟᱲᱦᱟᱣ ᱠᱚ ᱜᱮᱭᱟ, ᱟᱞᱮ ᱥᱮᱱ ᱫᱚ ᱾ ᱟᱯᱮ, ᱥᱮᱫ ᱫᱚ ᱪᱮᱫ ᱞᱮᱠᱟ? ᱠᱚᱞᱮᱡᱽ ᱠᱚ, ᱤᱥᱠᱩᱞ ᱠᱚ, ᱡᱟᱦᱟᱸᱱᱟᱜ ᱠᱚ, ᱢᱮᱱᱟᱜᱼᱟ ᱥᱮ, ᱪᱮᱫ?
ᱦᱮᱸ, ᱟᱫᱚ ᱯᱨᱟᱭᱢᱟᱨᱤ ᱤᱥᱠᱩᱞ ᱨᱮᱦᱚᱸ, ᱢᱟᱪᱮᱫ ᱠᱚ, ᱢᱮᱱᱟᱜ ᱠᱚᱣᱟ ᱾ ᱩᱱᱠᱩ ᱢᱟᱱᱮ ᱾ ᱢᱟᱱᱮ, ᱚᱞᱪᱤᱠᱤ ᱞᱟᱜᱟᱫ ᱜᱮ, ᱩᱱᱠᱩ ᱫᱚ ᱾ ᱟᱨ ᱵᱟᱝᱞᱟ ᱢᱤᱰᱤᱭᱟᱢ ᱫᱚ, ᱵᱟᱝᱞᱟ ᱢᱤᱰᱤᱭᱟᱢ ᱠᱟᱱ ᱜᱮᱭᱟ ᱾ ᱟᱫᱚ ᱯᱨᱟᱭᱢᱟᱨᱤ ᱤᱥᱠᱩᱞ ᱨᱮᱦᱚᱸ, ᱢᱟᱪᱮᱫ ᱢᱮᱱᱟᱜ ᱠᱚᱣᱟ ᱾ ᱟᱨ, ᱞᱟᱹᱴᱩ ᱤᱥᱠᱩᱞ ᱨᱮᱦᱚᱸ, ᱢᱮᱱᱟᱜ ᱠᱚ ᱜᱮᱭᱟ ᱾
ᱦᱳᱭ
ᱦᱩᱸ ᱾
ᱦᱩᱸ ᱻ ᱾
ᱟᱫᱚ ᱱᱚᱣᱟ ᱮᱥ, ᱥᱳᱫᱫᱚ ᱪᱟᱹᱞᱩ ᱦᱚᱪᱚ ᱦᱩᱭ ᱟᱠᱟᱱᱟ ᱾ ᱞᱟᱦᱟ ᱛᱮᱫᱚ, ᱚᱱᱠᱟ ᱵᱷᱟᱵᱛᱮ, ᱵᱟᱝ ᱛᱟᱦᱮᱸ ᱠᱟᱱᱟ ᱾ ᱛᱚ, ᱳᱭ ᱠᱟᱜᱚᱡᱽ ᱠᱚ, ᱡᱚᱢᱟ ᱵᱟᱲᱟ ᱠᱟᱛ ᱛᱮ, ᱱᱚᱣᱟ ᱠᱚ ᱪᱟᱹᱞᱩ ᱦᱚᱪᱚ ᱦᱩᱭ ᱟᱠᱟᱱᱟ ᱾ ᱡᱟᱛᱮ ᱜᱤᱫᱽᱨᱟᱹ ᱠᱚ, ᱚᱞ ᱪᱤᱠᱤ ᱠᱚ ᱥᱮᱬᱟᱭ ᱢᱟ ᱾
ᱦᱩᱸᱻ ᱾ ᱦᱩᱸ, ᱚᱱᱟ ᱢᱟ, ᱟᱹᱰᱤ ᱵᱷᱟᱜᱮ ᱠᱟᱹᱢᱤ ᱠᱟᱱᱟ ᱾ ᱢᱟᱱᱮ ᱱᱚᱝᱠᱟ ᱦᱚᱸ, ᱢᱤᱛ ᱛᱚ, ᱡᱩᱫᱤ ᱟᱞᱮ ᱥᱮᱱ, ᱱᱚᱝᱠᱟ ᱠᱚᱜᱼᱟ ᱾ ᱟᱰᱤ ᱜᱮ, ᱵᱮᱥ ᱦᱩᱭᱠᱚᱜᱼᱟ ᱾ ᱟᱰᱤ ᱜᱮ, ᱢᱚᱸᱡᱽ ᱦᱩᱭ ᱠᱚᱜᱼᱟ ᱾ ᱟᱫᱚ ᱱᱚᱛᱮ ᱫᱚ, ᱚᱝᱠᱟ ᱫᱚ ᱵᱟᱝ ᱦᱳᱭ ᱟᱠᱟᱱᱟ ᱾ ᱤᱥᱠᱩᱞ ᱠᱚᱨᱮ ᱫᱚ, ᱟᱫᱚ ᱥᱩᱫᱩ, ᱨᱚᱵᱤᱵᱟᱨ ᱠᱚᱛᱮ ᱜᱮ, ᱟᱞᱮ ᱥᱮᱱ ᱫᱚ, ᱦᱩᱭᱩᱜ ᱜᱮᱭᱟ ᱾
ᱦᱩᱸ, ᱟᱞᱮ ᱵᱤ ᱱᱚᱝᱠᱟ, ᱚᱱᱚ ᱠᱚᱞᱤᱭᱟᱹ ᱴᱤᱪᱟᱨ ᱥᱮ, ᱩᱱᱠᱩ ᱠᱚᱞᱮᱡᱽ ᱠᱚᱨᱮ, ᱢᱤᱫᱵᱟᱨ ᱢᱮᱱᱟᱜᱼᱟ ᱾ ᱠᱚᱞᱮᱡᱽ ᱠᱚᱫᱚ ᱪᱮᱫᱟᱜ ᱵᱟᱝᱼᱟ? ᱠᱚᱞᱮᱡᱽ ᱠᱚᱨᱮ ᱫᱚ ᱢᱤᱫᱵᱟᱨ ᱨᱤᱡᱷᱟ. ᱯ ᱛᱚ, ᱥᱟᱱᱟᱢ ᱠᱚᱞᱮᱡ ᱫᱚ ᱵᱟᱹᱱᱩᱜᱼᱟ ᱾ ᱛᱚᱵᱮ, ᱠᱤᱪᱷᱩ ᱠᱤᱪᱷᱩ, ᱠᱚᱞᱮᱡᱽ ᱠᱚᱨᱮ ᱫᱚ, ᱢᱮᱱᱟᱜᱼᱟ ᱾ ᱥᱟᱱᱛᱟᱲᱤ ᱨᱮᱱ ᱴᱤᱪᱟᱨ ᱠᱚ, ᱢᱮᱱᱟᱜ ᱠᱚ ᱜᱮᱭᱟ‌᱾
ᱦᱮᱸ ᱾
ᱢᱟᱪᱮᱫ ᱠᱚ ᱡᱚᱛᱚ ᱢᱮᱱᱟᱜ ᱠᱚ, ᱜᱮ ᱜᱚᱝᱠᱮ ᱠᱚ ᱾ ᱟᱫᱚ, ᱚᱱᱠᱟ, ᱤᱥᱠᱩᱞ ᱠᱚᱫᱚ, ᱵᱟᱹᱱᱩᱜ ᱟᱠᱟᱫᱟ ᱾ ᱟᱫᱚ, ᱱᱚᱛᱮ ᱦᱚᱸ, ᱡᱩᱫᱤ ᱱᱚᱝᱠᱟ ᱤᱥᱠᱩᱞ ᱠᱚᱠᱚ, ᱵᱮᱱᱟᱣ ᱠᱮ, ᱵᱮᱱᱟᱣ ᱠᱮᱭᱟ ᱠᱚ, ᱯᱨᱟᱭᱢᱟᱨᱤ ᱠᱚ ᱨᱮ, ᱡᱩᱫᱤ ᱠᱚ ᱤᱭᱟᱹ ᱠᱮᱭᱟ ᱾ ᱛᱟᱦᱞᱮ, ᱚᱞᱪᱤᱠᱤ ᱟᱹᱰᱤᱴᱟᱜ ᱜᱮ, ᱪᱮᱫ ᱠᱮᱭᱟ ᱠᱚ, ᱜᱤᱫᱽᱨᱟᱹ ᱠᱚ ᱾ ᱮᱸᱻᱝ, ᱢᱟᱱᱮ ᱵᱟᱝ?
ᱟᱨ, ᱱᱩᱣᱟᱞ ᱱᱚᱛᱮ ᱟᱞᱤᱧ ᱥᱮᱫ ᱫᱚ, ᱚᱱᱠᱟ ᱟᱞᱟᱫᱟ ᱠᱟᱛᱮ ᱫᱚ, ᱤᱥᱠᱩᱞ ᱫᱚ ᱵᱟᱹᱱᱩᱜ ᱟᱠᱟᱫᱮᱭᱟ ᱾ ᱛᱚ, ‌ ᱢᱟᱱᱮ ᱤᱥᱠᱩᱞ ᱫᱚ ᱵᱟᱝᱞᱟ ᱢᱤᱰᱤᱭᱟᱢ ᱜᱮ, ᱟᱫᱚ? ᱦᱟᱸ ᱾ ᱟᱫᱚ ᱱᱚᱣᱟ ᱠᱚᱫᱚ, ᱢᱟ ᱢᱟ ᱪᱮᱫ? ᱠᱚ, ᱤᱭᱟᱹ ᱦᱚᱪᱚ ᱦᱩᱭ ᱟᱠᱟᱱᱟ ᱾
ᱦᱩᱸ ᱦᱩᱸ, ᱥᱮᱬᱟ ᱦᱚᱪᱚ ᱦᱩᱭ ᱟᱠᱟᱱᱟ, ᱩᱱᱠᱩ ᱠᱚᱛᱮ ᱜᱮ ᱾ ᱟᱞᱮ ᱥᱮᱫ ᱫᱚ, ᱩᱝᱠᱟ ᱦᱚᱸ ᱵᱟᱝ ᱦᱩᱭᱩᱜ ᱜᱮᱭᱟ ᱾ ᱚᱱᱟ ᱛᱮᱜᱮ ᱞᱤᱧ ᱢᱮᱱᱮᱫᱟ ᱾ ᱵᱟᱝᱞᱟ ᱢᱤᱰᱤᱭᱟᱢ ᱠᱚᱨᱮ ᱦᱚᱸ, ᱦᱳᱭ ᱞᱮᱱᱠᱷᱟᱱ, ᱦᱚᱸ ᱴᱷᱤᱠ ᱜᱮᱭᱟ ᱾ᱚᱱᱟ ᱦᱚᱸ, ᱦᱩᱸᱻ
ᱛᱟᱞᱦᱮ ᱦᱩᱞ ᱢᱟᱦᱟ ᱨᱮᱫᱚ ᱪᱮᱫ ᱞᱮᱠᱟ ᱯᱮ ᱼᱼ
ᱟᱞᱮ ᱥᱮᱱ ᱫᱚ ᱚᱛᱚᱴᱟ ᱵᱟᱝᱠᱚ ᱢᱟᱱᱟᱣ ᱜᱮᱭᱟ᱾
ᱚ
ᱦᱩᱞ ᱢᱟᱦᱟ ᱨᱮ ᱳᱭ ᱥᱟᱢᱟᱱᱱᱚᱼᱼ ᱛᱩᱯᱩ ᱥᱟᱯᱷᱟ ᱠᱟᱛᱮᱜ ᱪᱷᱚᱸᱡ ᱪᱷᱚᱲᱟ ᱠᱟᱛᱮᱜ ᱯᱩᱡᱟᱹ ᱵᱟᱲᱟ ᱠᱚ ᱚᱱᱟ ᱠᱚᱜᱮ᱾ ᱮᱛᱚᱴᱟᱜ ᱫᱚ ᱥᱮᱨᱚᱠᱚᱢ ᱫᱚ ᱵᱟᱝ ᱦᱳᱭᱳᱜ ᱜᱮᱭᱟ ᱟᱫᱚ ᱟᱵᱤᱱ ᱚᱱᱛᱮ?
ᱟᱹᱞᱤᱧ ᱴᱷᱮᱡ ᱫᱚ ᱠᱟᱡᱟᱠ ᱛᱮᱜᱮ ᱦᱩᱭᱩᱜ ᱜᱮᱭᱟ᱾ ᱚᱨ ᱟᱹᱰᱤ ᱞᱟᱦᱟ ᱯᱟᱹᱦᱤᱞ ᱠᱷᱚᱱ ᱜᱮ᱾ ᱟᱫᱚ ᱯᱟᱹᱦᱤᱞ ᱠᱷᱚᱱ ᱜᱮ ᱱᱚᱸᱰᱮ ᱫᱚ ᱥᱴᱮᱪᱩ ᱦᱚᱸ ᱢᱮᱱᱟᱜ ᱠᱟᱫ ᱛᱟᱹᱠᱤᱱ ᱜᱮᱭᱟ᱾ ᱦᱩᱞᱜᱟ. ᱨᱤᱭᱟ. ᱛᱟ. ᱠᱤᱱᱟᱜ ᱚᱨᱼᱼ ᱟᱞᱮ ᱫᱚ ᱞᱟᱦᱟ ᱠᱷᱚᱱ ᱜᱮᱞᱮ ᱯᱟᱞᱟᱣ ᱟᱜᱩᱭᱜᱼᱟ ᱟᱨᱼᱼ ᱡᱮᱢᱚᱱ ᱥᱮᱛᱟᱜ ᱨᱮ ᱩᱢ ᱵᱟᱲᱟ ᱠᱟᱛᱮ ᱚᱸᱰᱮ ᱜᱩᱡ ᱜᱩᱨᱤᱡ ᱦᱩᱭᱩᱜ ᱜᱮᱭᱟ᱾ ᱯᱚᱨᱮ ᱱᱟᱭᱠᱮ ᱱᱟᱭᱠᱮ ᱞᱮ ᱫᱟᱨᱟᱢ ᱤᱫᱤ ᱠᱟᱛᱮᱼᱼ ᱱᱟᱭᱠᱮ ᱚᱸᱰᱮ ᱵᱚᱸᱜᱟ ᱵᱩᱨᱩᱭ ᱛᱟᱞᱮ ᱜᱮᱭᱟᱭ ᱛᱟᱯᱚᱨᱮ ᱱᱟᱭᱠᱮ ᱵᱚᱸᱜᱟ ᱵᱩᱨᱩ ᱠᱟᱛᱮᱼᱼ ᱵᱟᱦᱟ ᱢᱟᱞᱟ ᱞᱮ ᱪᱩᱢᱟᱹᱲᱟᱭ ᱜᱮᱭᱟ ᱛᱟᱯᱚᱞᱮ ᱪᱤᱨ ᱠᱚᱞᱮ ᱚᱴᱟᱝ ᱜᱮᱭᱟ ᱪᱤᱨᱼᱼ ᱠᱚ ᱚᱴᱟᱝ ᱦᱩᱭᱮᱱ ᱥᱮ ᱵᱟᱭᱤᱠ ᱨᱮᱞᱤ ᱛᱟᱸᱦᱮᱱ ᱜᱮᱭᱟ ᱚᱱᱮ ᱡᱟᱦᱟᱸ ᱩᱱ ᱪᱤᱨᱟᱹᱼᱼ ᱪᱤᱨ ᱚᱴᱟᱝ ᱯᱚᱨᱮ ᱚᱱᱮ ᱡᱟᱦᱟᱸᱴᱮᱡ ᱜᱟᱞᱚᱪ ᱟᱠᱷᱲᱟ ᱛᱟᱸᱦᱮᱱ ᱜᱮᱭᱟ ᱡᱮ ᱦᱩᱞ ᱵᱟᱨᱮ ᱛᱮ ᱜᱟᱞᱢᱟᱨᱟᱣ᱾ ᱛᱟᱯᱚᱨᱮ ᱱᱚᱣᱟ ᱠᱚ ᱡᱟᱦᱟᱸᱭ ᱢᱟᱱᱟᱱ ᱯᱮᱲᱟ ᱠᱚᱠᱚ ᱛᱟᱦᱮᱱᱟ, ᱱᱩᱠᱩᱣᱟᱜ ᱠᱟᱛᱷᱟ ᱠᱚᱦᱚᱸ ᱟᱸᱡᱚᱢ ᱦᱩᱭᱩᱜ ᱜᱮᱭᱟ ᱥᱮ ᱟᱠᱚ ᱦᱚᱸᱠᱚ ᱞᱟᱹᱭ ᱜᱮᱭᱟ᱾ ᱱᱚᱜᱱᱟ ᱠᱚ ᱦᱩᱭ ᱯᱚᱨᱮ ᱵᱟᱭᱤᱠ ᱨᱮᱞᱤ ᱛᱟᱸᱦᱮᱱ ᱜᱮᱭᱟ᱾ ᱜᱚᱴᱟ ᱯᱤᱲᱦᱤᱥ ᱯᱤᱲ ᱛᱮ ᱛᱟᱯᱚᱨᱮ ᱜᱚᱴᱟ ᱯᱤᱲ ᱦᱤᱥᱟᱹᱵᱽ ᱦᱩᱭᱮᱱ ᱠᱷᱟᱱ ᱵᱟᱭᱤᱠ ᱨᱮᱞᱤ ᱼᱼ ᱚᱱᱟ ᱵᱟᱫ ᱨᱮᱫᱚ ᱟᱫᱚ ᱵᱚᱡᱷᱟ ᱛᱩᱧ ᱦᱩᱭᱩᱜ ᱜᱮᱭᱟ ᱵᱚᱡᱷᱟ ᱛᱩᱧ ᱦᱮᱯᱨᱟᱣ,
ᱦᱩᱸᱻ
ᱛᱟᱞᱦᱮ ᱵᱚᱡᱷᱟ ᱛᱩᱧ ᱠᱚ ᱦᱩᱭ ᱞᱮᱱ ᱠᱷᱟᱱ ᱼᱼ ᱚᱱᱟ ᱯᱚᱨᱮ ᱡᱟᱦᱟᱸᱱᱟᱜ ᱡᱚᱢ ᱠᱷᱟᱡ ᱡᱚᱢᱟᱜ ᱠᱚ ᱡᱟᱦᱟᱸ ᱛᱟᱦᱮᱱᱟ ᱼᱼ ᱥᱟᱯᱲᱟᱣ ᱚᱱᱟ ᱠᱚ ᱦᱩᱭᱩᱜᱼᱟ ᱚᱱᱟ ᱯᱚᱨᱮ ᱫᱚ ᱟᱫᱚᱼᱼ ᱡᱟᱦᱟᱸ ᱦᱩᱞ ᱵᱟᱨᱮ ᱛᱮ ᱡᱟᱦᱟᱸᱱᱟᱜ ᱠᱚ ᱛᱟᱸᱦᱮᱱ ᱜᱮᱭᱟ ᱦᱮᱯᱨᱟᱣ᱾ ᱟᱫᱚ ᱚᱱᱟ ᱠᱚ ᱤᱭᱟᱹᱜ ᱜᱮᱭᱟ ᱡᱮᱢᱚᱱ ᱦᱩᱞ ᱵᱟᱨᱮ ᱛᱮᱜᱮ ᱦᱩᱞ ᱨᱮᱭᱟᱜᱼᱼ ᱚᱱᱚᱲᱦᱮᱜ ᱠᱚ, ᱚᱞ ᱨᱮᱭᱟᱜ ᱞᱟᱜᱽᱲᱮ ᱮᱱᱮᱡ ᱥᱮᱨᱮᱧ ᱠᱚ ᱱᱚᱣᱟ ᱠᱚ ᱥᱚᱵᱟᱜ ᱥᱟᱱᱟᱢᱟᱜ ᱜᱮ ᱦᱩᱭᱩᱜ ᱜᱮᱭᱟ᱾
ᱦᱩᱸ
ᱯᱚᱨᱮ ᱡᱟᱦᱟᱸᱭ ᱱᱚᱜᱚᱭ ᱡᱟᱦᱟᱸ ᱵᱤᱱᱤᱰ ᱨᱮᱠᱚ ᱫᱩᱲᱩᱵ ᱞᱮᱱ ᱫᱚ, ᱢᱟᱫᱽᱫᱷᱚᱢᱤᱠ ᱩᱪᱪᱚ ᱢᱟᱫᱽᱫᱷᱚᱢᱤᱠ ᱠᱚᱨᱮ ᱱᱩᱠᱩ ᱦᱚᱸ ᱥᱟᱨᱦᱟᱣ ᱮᱢ ᱪᱟᱯᱟᱞ ᱦᱩᱭᱩᱜ ᱜᱮᱭᱟ᱾ ᱯᱟᱹᱴᱷᱩᱣᱟᱹ ᱢᱟᱹᱭ ᱵᱟᱹᱵᱩ ᱛᱟᱠᱚ ᱟᱨ ᱚᱞ ᱪᱤᱠᱤ ᱡᱟᱦᱟᱸᱛᱮ ᱪᱤᱠᱤ ᱠᱤ ᱡᱟᱦᱟᱸᱭ ᱜᱤᱫᱽᱨᱟᱹ ᱯᱚᱛᱚᱵ ᱠᱚᱞᱮ ᱮᱢᱟ ᱠᱚᱜᱮᱭᱟ ᱡᱟᱦᱟᱸᱭ ᱠᱟᱹᱴᱤᱡ ᱢᱟᱹᱭ ᱵᱟᱹᱵᱩ ᱛᱟᱠᱚ ᱢᱮᱱᱟᱜ ᱠᱚᱣᱟ᱾ ᱡᱟᱛᱮ ᱩᱱᱠᱩ ᱥᱚᱵ ᱠᱚ ᱥᱮᱬᱟ ᱫᱟᱲᱮᱭᱟᱜᱼᱼ ᱢᱟ ᱡᱟᱦᱟᱸᱭ ᱡᱟᱦᱟᱸᱰᱤ ᱡᱟᱦᱟᱸᱴᱟᱜ ᱜᱮ ᱯᱟᱲᱦᱟᱣ ᱦᱚᱪᱚᱣᱟᱜ ᱡᱟᱦᱟᱸ ᱤᱭᱟᱹ ᱛᱮᱜᱮ᱾
ᱦᱩᱸ ᱡᱟᱛᱮ ᱟᱵᱚᱣᱟᱜ ᱤᱭᱟᱹ ᱫᱚᱭ ᱥᱮᱬᱟᱭ ᱢᱟ ᱚᱱᱟ ᱠᱷᱟᱹᱛᱤᱨ᱾ ᱟᱹᱰᱤ ᱵᱷᱟᱜᱤ ᱞᱤᱧ ᱵᱩᱡᱷᱟᱹᱣ ᱠᱮᱫᱟ ᱟᱹᱵᱤᱱ ᱥᱮᱫ ᱫᱚ ᱚᱱᱟ ᱠᱚ ᱦᱩᱭᱩᱜ ᱜᱮᱭᱟ ᱟᱞᱮᱥᱮᱫ ᱫᱚ ᱵᱟᱝᱜᱮ ᱦᱩᱭᱩᱜ ᱜᱮᱭᱟ ᱼᱼ ᱟᱫᱚ ᱵᱮᱥ ᱞᱤᱧ ᱵᱩᱡᱷᱟᱹᱣ ᱠᱮᱫᱟ ᱟᱹᱵᱤᱱ ᱠᱚ ᱚᱱᱟ ᱠᱚ ᱟᱸᱡᱚᱢ ᱠᱟᱛᱮᱜ᱾ ᱡᱮ ᱵᱮᱝᱜᱚᱞ ᱢᱚᱫᱽᱫᱷᱮ ᱨᱮᱜᱮ ᱱᱚᱝᱠᱟ ᱦᱩᱭᱩᱜ ᱜᱮᱭᱟ ᱢᱮᱱᱛᱮ᱾
ᱦᱩᱸ ᱟᱫᱚ ᱟᱹᱞᱤᱧ ᱜᱮ ᱢᱩᱠᱷᱤᱭᱟᱹ ᱦᱤᱥᱟᱹᱵ ᱛᱮᱜᱮᱞᱤᱧ ᱠᱟᱹᱢᱤ ᱜᱮᱭᱟ ᱱᱚᱣᱟ ᱠᱚᱫᱚ᱾ ᱚᱱᱟᱛᱮ ᱦᱩᱭ ᱥᱟᱹᱨᱤᱭ ᱠᱟᱱ ᱜᱮᱭᱟ, ᱟᱫᱚ ᱟᱹᱞᱤᱧ ᱦᱚᱞᱤᱧ ᱟᱥᱚᱜ ᱜᱮᱭᱟ ᱡᱮ ᱦᱟᱯᱮᱱ ᱫᱤᱱ ᱦᱚᱸ ᱱᱚᱝᱠᱟ ᱚᱱᱠᱟ ᱜᱮ ᱦᱩᱭ ᱪᱟᱞᱟᱜ ᱢᱟ᱾
ᱦᱩᱸ ᱦᱩᱸ ᱟᱹᱰᱤ ᱵᱷᱟᱹᱜᱤ ᱵᱤᱱ ᱠᱟᱹᱢᱤ ᱠᱟᱱᱟ ᱟᱹᱰᱤ ᱟᱹᱰᱤ ᱥᱟᱨᱦᱟᱣ᱾
ᱦᱩᱸ ᱦᱩᱸ
ᱛᱟᱦᱚᱞᱮ ᱟᱯᱮ ᱫᱚ
ᱛᱟᱦᱚᱞᱮ ᱵᱟᱝᱵᱤᱱ ᱞᱟᱹᱭ ᱫᱟᱲᱮᱭᱟᱜ ᱠᱟᱱᱟ ᱜᱮᱭᱟ, ᱡᱮ ᱪᱤᱠᱤᱞ ᱪᱮᱫ ᱞᱮᱠᱟ ᱠᱟᱛᱮ ᱵᱚᱱ ᱯᱟᱥᱱᱟᱣᱟ?
ᱵᱟᱝᱜᱮ ᱟᱹᱵᱤᱱ ᱜᱮ ᱠᱟᱹᱴᱤᱡ ᱵᱤᱱ ᱞᱟᱹᱭ ᱞᱮᱠᱷᱟᱱ
ᱟᱫᱚ ᱱᱚᱜᱼᱚᱭ ᱡᱟᱦᱟᱸᱞᱮᱠᱟ ᱡᱟᱦᱟᱸᱞᱮᱠᱟ ᱤᱥᱠᱩᱞ ᱨᱮ ᱱᱩᱠᱩ ᱢᱟᱹᱭ ᱵᱟᱹᱵᱩ ᱛᱟᱠᱚ ᱠᱟᱹᱴᱤᱡ ᱠᱚ ᱱᱩᱠᱩ ᱫᱚ ᱱᱚᱝᱠᱟ ᱠᱟᱛᱮᱜ ᱡᱩᱫᱤ ᱥᱮᱬᱟ ᱦᱚᱪᱚ ᱜᱟᱱᱚᱜᱼᱟ᱾ ᱩᱱᱠᱩ ᱫᱚ ᱱᱚᱝᱠᱟ ᱦᱩᱭᱱᱟ, ᱮᱵᱟᱨᱮ ᱟᱛᱳ ᱨᱮ ᱟᱭᱳ ᱛᱟᱠᱚ ᱫᱚ ᱥᱮᱬᱟ ᱜᱟᱱᱚᱜᱼᱟ, ᱢᱮᱴᱮᱱ ᱦᱤᱥᱟᱹᱵ ᱛᱮᱜᱮ ᱡᱟᱦᱟᱸ ᱫᱚ ᱱᱮᱛᱟᱨ ᱜᱩᱨᱩᱯ ᱠᱚ ᱞᱮᱢᱯ ᱟᱹᱫᱤᱵᱟᱹᱥᱤ ᱞᱮᱢᱯ ᱢᱮᱱᱟᱜ ᱠᱟᱜ ᱫᱚ, ᱛᱟᱦᱚᱞᱮ ᱩᱱᱠᱩ ᱩᱱᱠᱩ ᱦᱤᱥᱟᱹᱵᱽ ᱚᱱᱠᱟ ᱦᱚᱲ ᱠᱚ ᱡᱟᱣᱨᱟ ᱞᱮᱱᱠᱷᱟᱱ ᱟᱭᱩ ᱛᱟᱠᱚ, ᱡᱚᱠᱷᱚᱱ ᱟᱠᱚ ᱠᱚ ᱡᱟᱣᱨᱟᱜᱼᱟ, ᱟᱠᱚ ᱢᱩᱫᱽᱨᱮ ᱡᱟᱦᱟᱸᱭ ᱵᱟᱲᱟᱭᱟ ᱚᱱᱟ ᱠᱚ ᱫᱤᱠ ᱫᱤᱭᱮ
ᱛᱟᱦᱚᱞᱮ ᱩᱱᱤ ᱠᱟᱛᱷᱟᱭ ᱛᱟᱠᱚᱣᱟᱭ ᱥᱮ ᱩᱱᱤ ᱩᱱ ᱥᱚᱢᱚᱭ ᱡᱩᱫᱤ ᱢᱤᱫ ᱜᱷᱚᱱᱴᱟ ᱥᱚ ᱦᱟᱯᱛᱟ ᱨᱮ ᱢᱤᱫ ᱫᱤᱱ, ᱡᱚᱠᱷᱚᱱ ᱡᱟᱣᱨᱟᱭᱱᱟᱠᱚ ᱩᱱᱤ ᱡᱩᱫᱤ ᱪᱮᱫ ᱟᱠᱚᱣᱟᱭ ᱛᱟᱦᱚᱞᱮ ᱟᱭᱩ ᱛᱟᱠᱚ ᱦᱚᱸᱠᱚ ᱥᱮᱬᱟ ᱠᱮᱫᱟ᱾ ᱠᱞᱟᱵᱽ ᱚᱲᱟᱜ ᱛᱟᱦᱮᱸ ᱞᱮᱱᱠᱷᱟᱱ ᱢᱟᱺᱡᱷᱤ ᱛᱷᱟᱱ ᱛᱟᱦᱮᱸ ᱞᱮᱱᱠᱷᱟᱱ ᱡᱟᱦᱟᱸᱨᱮ ᱵᱟᱵᱟ ᱛᱟᱠᱚ ᱠᱚ ᱡᱟᱣᱨᱟᱜᱼᱟ᱾ ᱚᱸᱰᱮ ᱡᱟᱦᱟᱸᱭ ᱵᱟᱲᱟᱭᱟᱭ ᱩᱱᱤ ᱡᱩᱫᱤ ᱚᱞᱟᱜ ᱠᱚ ᱱᱚᱣᱟ ᱠᱚ ᱪᱮᱫ ᱟᱠᱚᱣᱟᱭ ᱡᱮ ᱱᱚᱣᱟ ᱫᱚ ᱚ ᱚᱛ ᱚᱞ ᱚᱝ ᱱᱚᱣᱟ ᱠᱚ ᱡᱩᱫᱤ ᱪᱮᱫ ᱟᱠᱚᱣᱟᱭ ᱢᱤᱫ ᱫᱤᱱ ᱵᱟᱨ ᱫᱤᱱ ᱯᱮ ᱫᱤᱱ ᱛᱮ, ᱴᱷᱤᱠ ᱜᱮ ᱵᱟᱵᱟ ᱛᱟᱠᱚ ᱦᱚᱸᱠᱚ ᱥᱮᱬᱟᱭᱟ, ᱛᱟᱦᱚᱞᱮ ᱱᱚᱝᱠᱟ ᱠᱟᱛᱮᱜ ᱤᱭᱟᱹ ᱜᱟᱱᱚᱜᱼᱟ᱾
ᱦᱩᱸ
ᱮᱵᱟᱨᱮ ᱡᱟᱦᱟᱸᱭ ᱵᱟᱹᱵᱩ ᱢᱟᱹᱭ ᱛᱟᱠᱚ ᱞᱟᱹᱴᱷᱩ ᱠᱟᱱᱟ ᱠᱚ, ᱩᱱᱠᱩ ᱫᱚ ᱯᱚᱛᱚᱵ ᱧᱮᱞ ᱧᱮᱞᱛᱮ ᱚᱞ ᱵᱟᱲᱟ ᱞᱮᱠᱷᱟᱱ ᱠᱷᱟᱡ ᱫᱤᱱ ᱫᱤᱱᱛᱮ ᱟᱠᱚ ᱢᱚᱫᱽᱫᱷᱮ ᱢᱤᱫᱴᱮᱱ ᱞᱟᱹᱭ ᱞᱟᱹᱯᱟᱹᱭ ᱚᱞ ᱠᱚ ᱛᱟᱦᱮᱸ ᱞᱮᱱᱠᱷᱟᱱ ᱚᱱᱠᱟ ᱠᱟᱛᱮᱜ ᱥᱮᱬᱟᱜ ᱜᱮᱭᱟ᱾ ᱟᱹᱞᱤᱧ ᱦᱚᱸ ᱵᱟᱝᱞᱟ ᱢᱤᱰᱤᱭᱟᱢ ᱛᱮᱜᱮᱞᱤᱧ ᱯᱟᱲᱦᱟᱣ ᱠᱟᱱᱟ ᱤᱝᱞᱤᱥ ᱢᱤᱰᱤᱭᱟᱢ ᱛᱮᱞᱤᱧ ᱯᱟᱲᱦᱟᱣ ᱠᱟᱱᱟ ᱠᱤᱱᱛᱩ ᱟᱹᱞᱤᱧ ᱫᱚ ᱥᱚᱵᱽ ᱠᱤᱪᱷᱩᱞᱤᱧ ᱪᱮᱫ ᱠᱟᱫᱟ᱾
ᱟᱪᱪᱷᱟ ᱟᱪᱪᱷᱟ, ᱟᱹᱞᱤᱧ ᱫᱚ ᱵᱟᱝᱞᱤᱧ ᱪᱮᱫ ᱠᱟᱫᱟ ᱚᱱᱟ ᱫᱚ᱾ ᱢᱟᱱᱮ ᱯᱟᱲᱦᱟᱣ ᱫᱚ ᱦᱩᱭ ᱠᱟᱱ ᱨᱮᱦᱚᱸ ᱚᱱᱟ ᱠᱚᱫᱚ ᱵᱟᱝ ᱪᱮᱫ ᱦᱩᱭ ᱠᱟᱱᱟ᱾ ᱦᱩᱸ, ᱛᱟᱦᱚᱞᱮ ᱟᱵᱤᱱ ᱥᱮᱫ ᱫᱚ ᱪᱮᱫ ᱠᱚ ᱪᱟᱥ ᱦᱳᱭᱳᱜ ᱜᱮᱭᱟ?
ᱦᱮᱞᱳ, ᱦᱮᱞᱳ, ᱨᱚᱲ ᱟᱸᱡᱚᱢᱚᱜ ᱠᱟᱱᱟ? ᱦᱮᱸ ᱪᱟᱥ ᱫᱚ ᱱᱤᱭᱟᱹ ᱫᱚᱢ ᱫᱚ ᱟᱫᱚ ᱱᱤᱛᱚᱜ ᱱᱚᱜᱼᱚᱭ ᱫᱟᱜ ᱡᱟᱹᱲᱤ ᱞᱮᱱᱠᱷᱟᱱ ᱦᱩᱲᱩ ᱨᱚᱦᱚᱭ ᱠᱚᱜᱮ, ᱛᱚᱞᱟ ᱜᱟᱹᱪᱷᱤ ᱠᱚᱨᱮ,
ᱛᱚᱞᱟ ᱠᱚ ᱜᱤᱰᱤ ᱦᱩᱭ ᱟᱠᱟᱱᱟ ᱥᱮ ᱵᱟᱝ ᱚᱱᱛᱮ ᱫᱚ?
ᱦᱮᱸ ᱛᱚᱞᱟ ᱠᱚᱫᱚ ᱦᱩᱭ ᱥᱟᱹᱛ ᱟᱠᱟᱱᱟ, ᱨᱚᱦᱚᱭ ᱛᱟᱹᱜᱤ ᱛᱟᱲᱟᱜ ᱨᱮᱜᱮ ᱥᱮᱨᱢᱟ ᱫᱟᱜ ᱡᱟᱹᱲᱤ ᱴᱷᱤᱠ ᱥᱟᱹᱦᱤᱡ ᱦᱩᱭ ᱞᱮᱱᱠᱷᱟᱱ ᱨᱚᱦᱚᱭ ᱟᱬᱜᱚᱱ ᱦᱩᱭᱩᱜ ᱜᱮᱭᱟ᱾
ᱟᱪᱪᱷᱟ ᱟᱪᱪᱷᱟ᱾ ᱥᱮ ᱢᱟᱡᱷᱮ ᱟᱹᱰᱤ ᱟᱥᱛᱮ ᱨᱚᱲ ᱟᱸᱡᱚᱢᱚᱜ ᱠᱟᱱ ᱛᱟᱵᱤᱱᱟ ᱱᱤᱛᱚᱜ ᱫᱚ, ᱮᱱᱟᱱ ᱫᱚ ᱟᱹᱰᱤ ᱡᱩᱨ ᱡᱩᱨ ᱡᱩᱨ ᱜᱮ ᱟᱸᱡᱚᱢᱚᱜ ᱠᱟᱱ ᱛᱟᱦᱮᱸᱜ ᱦᱮᱸ, ᱢᱟᱱᱮ ᱟᱸᱡᱚᱢ ᱫᱚ ᱟᱸᱡᱚᱢᱚᱜ ᱠᱟᱱ ᱛᱟᱹᱵᱤᱱᱟ ᱠᱟᱹᱴᱤᱡ ᱟᱥᱛᱮ ᱠᱟᱱᱟ᱾
ᱟᱫᱚ ᱞᱟᱭᱤᱱ ᱢᱟᱱᱮ ᱞᱟᱭᱤᱱ ᱟᱯᱰᱟᱣᱩ ᱱᱮᱜᱼᱟᱭ ᱚᱱᱟ ᱦᱚᱛᱮᱡ ᱛᱮ ᱱᱮᱴᱚᱣᱟᱨᱠ ᱮ ᱯᱨᱚᱵᱞᱮᱢ ᱮᱫᱟᱭ, ᱟᱫᱚ ᱚᱣᱟᱭ-ᱯᱷᱟᱭ ᱡᱩᱫᱤ ᱰᱤᱥᱴᱟᱵ ᱮᱫ ᱠᱷᱟᱱ ᱫᱚᱭ
ᱛᱟᱦᱞᱮ ᱟᱯᱮ ᱥᱮᱫ ᱫᱚ, ᱟᱹᱵᱤᱱ ᱥᱮᱫ ᱫᱚ ᱢᱤᱫ ᱫᱚᱢ ᱜᱮ ᱪᱟᱥ ᱦᱩᱭᱩᱜ ᱜᱮᱭᱟ ᱥᱮ ᱵᱟᱨ ᱫᱚᱢ ᱪᱟᱥ ᱦᱩᱭᱩᱜᱼᱟ?
ᱜᱮᱭᱟ᱾ ᱟᱞᱮ ᱥᱮᱫ ᱫᱚ ᱵᱟᱨ ᱫᱚᱢ ᱪᱟᱥ ᱦᱩᱭᱩᱜ ᱜᱮᱭᱟ ᱾
ᱦᱩᱸ ᱟᱫᱚ ᱢᱤᱱᱤ ᱠᱚ ᱢᱮᱱᱟᱜ ᱠᱟᱫᱟ ᱥᱮ?
ᱢᱤᱱᱤ ᱠᱚ ᱢᱮᱱᱟᱜ ᱟᱠᱟᱫᱼᱟ, ᱥᱟᱵᱢᱟᱨᱥᱟᱞ ᱠᱚ ᱚᱱᱟ ᱠᱚᱛᱮ ᱵᱟᱨ ᱫᱩᱢ ᱪᱟᱥ ᱦᱩᱭᱩᱜ ᱜᱮᱭᱟ, ᱱᱚᱛᱮ ᱫᱚ᱾ ᱟᱞᱮ ᱥᱮᱱ ᱫᱚ ᱱᱚᱜᱼᱚᱭ ᱦᱩᱲᱩ ᱠᱚ ᱤᱨ ᱨᱟᱠᱟᱵ ᱠᱟᱛᱮᱜ ᱦᱩᱸ ᱛᱟᱯᱚᱨᱮ ᱤᱭᱟᱹ ᱠᱚ ᱨᱚᱦᱚᱭ ᱦᱩᱭ ᱞᱮᱱᱟ ᱾ ᱢᱟᱱᱮ ᱮᱠᱷᱚᱱ ᱫᱚ ᱟᱹᱣᱨᱤ ᱨᱚᱦᱚᱭ ᱚᱜᱼᱟ ᱛᱚ, ᱱᱤᱛᱚᱜ ᱚᱱᱟ ᱦᱩᱲᱩ ᱠᱚ ᱨᱟᱠᱟᱵ ᱠᱟᱛᱮ ᱛᱮᱫ ᱜᱮ, ᱜᱷᱩᱴᱩ ᱡᱟᱭᱜᱟ ᱠᱚᱨᱮ ᱦᱩᱲᱩ ᱜᱮ ᱨᱚᱦᱚᱭ ᱦᱩᱭ ᱞᱮᱱᱟ᱾ ᱚᱱᱟ ᱠᱚ ᱨᱟᱠᱟᱵ ᱠᱟᱛᱮᱜ ᱱᱚᱜᱼᱚᱭ ᱟᱫᱚ ᱤᱭᱟᱹ ᱠᱚ ᱨᱚᱦᱚᱭ ᱦᱩᱭᱩᱜᱼᱟ? ᱡᱟᱦᱟᱱᱟᱜ ᱥᱚᱵᱽᱡᱤ ᱠᱚ, ᱚᱱᱟ ᱠᱚᱨᱮᱱ ᱫᱚ ᱟᱨ ᱮᱢᱱᱤ ᱤᱭᱟᱹ ᱠᱚᱨᱮᱱ ᱫᱚ ᱱᱚᱝᱠᱟᱱ ᱦᱩᱲᱩ ᱜᱮ ᱵᱟᱹᱫᱽ ᱠᱚᱨᱮ ᱫᱚ ᱟᱫᱚ ᱮᱠᱷᱚᱱ ᱫᱚ ᱟᱯᱟ ᱛᱚᱛᱚ ᱫᱚ ᱢᱮᱱᱟᱜᱼᱟ, ᱤᱭᱟᱹ ᱠᱟᱨᱞᱟ ᱢᱮᱱᱟᱜᱼᱟ ᱟᱨ ᱯᱚᱴᱚᱞ ᱠᱚ ᱢᱮᱱᱟᱜᱼᱟ᱾ ᱟᱨ ᱠᱩᱪᱩ ᱠᱚ ᱢᱮᱱᱟᱜ ᱜᱮᱭᱟ᱾ ᱚᱱᱟ ᱠᱚᱠᱚ ᱨᱚᱦᱚᱭ ᱠᱟᱫ ᱜᱮᱭᱟ᱾
ᱦᱮᱞᱳ!
ᱦᱮᱸ ᱟᱸᱡᱚᱢ ᱮᱫᱟ ᱞᱤᱧ?
ᱦᱮᱸ ᱚᱱᱟ ᱠᱚ ᱢᱮᱱᱟᱜ ᱜᱮᱭᱟ ᱟᱨ ᱦᱩᱸ ᱮᱢᱱᱤ ᱴᱟᱠ ᱴᱩᱠ ᱫᱚ ᱚᱱᱠᱟᱱ ᱚᱲᱟᱜ ᱨᱮᱫᱚ ᱢᱮᱱᱟᱜ ᱜᱮᱭᱟ, ᱚᱱᱟ ᱫᱚ ᱟᱞᱮ ᱫᱚ
ᱢᱟᱱᱮ ᱚᱲᱟᱜ ᱡᱚᱢ ᱞᱟᱹᱜᱤᱫ ᱫᱚ ᱵᱟᱝ ᱠᱚ ᱨᱚᱦᱚᱭ ᱠᱟᱫᱟ᱾
ᱚ ᱢᱟᱱᱮ ᱥᱚᱵ-
ᱦᱩᱸ ᱦᱮᱸ ᱦᱮᱸ, ᱠᱤᱨᱤᱧ ᱟᱹᱠᱷᱨᱤᱧ ᱞᱟᱹᱜᱤᱫ ᱛᱮ ᱚᱱᱟ ᱠᱚᱫᱚ ᱚᱲᱟᱜ ᱡᱚᱢ ᱫᱚ ᱱᱚᱛᱮ ᱫᱚ ᱩᱱᱟᱹᱜ ᱫᱚ ᱵᱟᱝ ᱠᱚ ᱨᱚᱦᱚᱭ ᱜᱮᱭᱟ᱾ ᱱᱚᱛᱮ ᱫᱚ ᱥᱟᱱᱟᱢᱟᱜ ᱜᱮ ᱚᱱᱠᱟ ᱟᱹᱠᱷᱨᱤᱧ ᱞᱟᱹᱜᱤᱫ ᱜᱮᱠᱚ ᱨᱚᱦᱚᱭᱟ᱾ ᱟᱫᱚ ᱚᱱᱟ ᱜᱮ ᱱᱟᱜ ᱠᱷᱟᱱ ᱚᱲᱟᱜ ᱡᱚᱢ ᱦᱩᱭᱩᱜᱼᱟ᱾
ᱦᱳᱭ ᱦᱳᱭ᱾
ᱦᱩᱸ᱾ ᱟᱞᱮ ᱥᱮᱫ ᱫᱚ ᱫᱚᱢᱮ ᱜᱮ ᱥᱟᱢᱢᱟᱨᱥᱟᱞ ᱠᱚ ᱢᱮᱱᱟᱜᱼᱟ, ᱚᱱᱟ ᱠᱷᱟᱹᱛᱤᱨ ᱛᱮ ᱫᱚᱢᱮ ᱪᱟᱥ ᱠᱚ ᱦᱩᱭ ᱵᱟᱲᱟᱜ ᱜᱮᱭᱟ᱾ ᱟᱫᱚ ᱟᱞᱮ ᱥᱮᱫ ᱫᱚ ᱦᱩᱲᱩ ᱨᱚᱦᱚᱭ ᱠᱚ ᱦᱩᱭᱩᱜ ᱠᱟᱱᱟ, ᱮᱦᱚᱵ ᱟᱠᱟᱱᱟ ᱟᱨᱠᱤ ᱱᱚᱛᱮ ᱫᱚ᱾ ᱦᱩᱸ᱾ ᱠᱟᱹᱴᱤᱡ ᱠᱟᱹᱴᱤᱡ ᱥᱮᱨᱢᱟ ᱡᱟᱹᱲᱤ ᱮᱫ ᱜᱮᱭᱟ ᱟᱨ ᱢᱤᱱᱤ ᱫᱟᱜ ᱠᱚᱦᱚᱸ ᱢᱮᱱᱟᱜ ᱜᱮᱭᱟ᱾ ᱛᱟᱦᱚᱞᱮ ᱚᱱᱟ ᱛᱮᱜᱮ ᱮᱠᱷᱚᱱ ᱫᱚ ᱟᱨᱟᱢ ᱮᱛᱚᱦᱚᱵ ᱟᱠᱟᱱᱟ ᱟᱹᱨᱠᱤ᱾
ᱚ ᱟᱹᱞᱤᱧ ᱥᱮᱫ ᱫᱚ ᱫᱟᱜ ᱡᱟᱹᱲᱤ ᱵᱟᱝ ᱠᱷᱟᱹᱛᱤᱨ, ᱱᱤᱛ ᱦᱚᱸ ᱨᱚᱦᱚᱭ ᱨᱮ ᱟᱬᱜᱚ ᱵᱟᱝ ᱜᱟᱱᱚᱜ ᱠᱟᱱᱟ, ᱵᱟ ᱛᱚᱞᱟ ᱪᱟᱨᱟ ᱠᱚᱫᱚ ᱦᱩᱭ ᱟᱠᱟᱱ ᱜᱮᱭᱟ᱾
ᱟᱪᱪᱷᱟ ᱟᱪᱪᱷᱟ, ᱢᱮᱱ ᱫᱟᱞᱤᱧ ᱴᱟᱭᱤᱢ ᱠᱚ ᱦᱩᱭᱱᱟ ᱱᱚᱝᱠᱟ ᱜᱮ ᱛᱟᱦᱞᱮ
ᱦᱮᱸ ᱪᱚᱞᱞᱤᱥ ᱯᱟᱨᱚᱢ ᱦᱚᱪᱚᱜ ᱚᱱᱟ ᱵᱟᱫ ᱨᱮ ᱫᱚᱦᱚᱭᱮᱜ ᱟᱹᱧ᱾